ᱦᱮᱞᱳ
ᱦᱮᱞᱳ ᱦᱮᱸ ᱟᱸᱡᱚᱢᱚᱜ ᱠᱟᱱᱟ ᱨᱚᱲ ᱠᱚ
ᱚᱻ ᱪᱮᱜ ᱠᱟ ᱱᱟᱯᱟᱭ ᱜᱮ ᱦᱮᱱᱟᱜ ᱯᱮᱭᱟ ᱛᱚ
ᱦᱳᱭ ᱱᱤᱛᱚᱜ ᱫᱚ ᱦᱟᱸᱜ ᱱᱟᱞᱮ ᱠᱚ ᱥᱟᱱᱟᱢ ᱜᱮ ᱱᱟᱯᱟᱭ ᱵᱟᱲᱟ ᱜᱮ ᱟᱯᱮ ᱠᱚᱜᱮ ᱚᱠᱟ ᱞᱮᱠᱟ
ᱟᱞᱮ ᱦᱚᱸ ᱱᱤᱛᱚᱜ ᱫᱚ ᱱᱟᱯᱟᱭ ᱜᱮ ᱦᱮᱱᱟᱜ ᱞᱮᱭᱟ
ᱟᱪᱪᱷᱟ ᱟᱪᱪᱷᱟ ᱛᱟᱦᱚᱞᱮ ᱪᱮᱫ ᱠᱚᱯᱮ ᱠᱟᱹᱢᱤ ᱵᱟᱲᱟᱭᱮᱫᱼᱟ ᱱᱤᱭᱟᱹ ᱵᱮᱲᱟ ᱫᱚ?
ᱱᱤᱛᱳᱜ ᱫᱚ ᱫᱟᱠᱟ ᱠᱚ ᱡᱚᱢ ᱦᱩᱭ ᱮᱱᱟ ᱟᱫᱚ ᱫᱩᱲᱩᱵ ᱵᱟᱲᱟ ᱟᱠᱟᱱᱟᱞᱮ
ᱟᱪᱪᱷᱟ ᱟᱪᱪᱷᱟ ᱟᱹᱰᱤ ᱞᱚᱜᱚᱱ ᱯᱮ ᱡᱚᱢ ᱜᱚᱫ ᱠᱮᱫ-ᱟ᱾
ᱦᱮᱸ ᱞᱚᱜᱚᱱ ᱜᱮᱠᱚ ᱮᱢᱚᱜᱼᱟ, ᱚᱱᱟᱛᱮ
ᱟᱪᱪᱷᱟᱻᱪᱷᱟ ᱦᱳᱭᱛᱚ ᱪᱮᱫ ᱯᱮ ᱩᱛᱩ ᱞᱮᱼᱟ, ᱛᱟᱦᱚᱞᱮ ᱛᱮᱦᱤᱧ ᱫᱚ
ᱛᱤᱱ ᱫᱚ ᱟᱹᱞᱩ ᱥᱚᱣᱟᱵᱤᱱ ᱟᱨ ᱛᱟᱦᱮ ᱞᱮᱱᱟ
ᱟᱞᱩ ᱥᱚᱦᱟᱵᱤᱱ ᱟᱨ ᱪᱮᱫ ᱵᱤᱱ ᱞᱟᱹᱭ ᱠᱮᱜᱼᱟ
ᱴᱳᱢᱟ
ᱟᱪᱪᱷᱟ ᱟᱪᱪᱷᱟ
ᱴᱳᱢᱮᱴᱳ
ᱦᱳᱭ ᱛᱚ ᱦᱳᱭ ᱟᱹᱰᱤ ᱥᱤᱵᱤᱞ ᱜᱮ ᱛᱟᱦᱚᱞᱮ ᱦᱟᱸᱜ ᱯᱮ ᱡᱚᱢ ᱠᱮᱜᱼᱟ
ᱦᱮᱸ
ᱟᱪᱪᱷᱟ ᱟᱪᱪᱷᱟ
ᱟᱯᱮ ᱥᱮᱫ ᱫᱚ ᱛᱟᱦᱚᱞᱮ ᱫᱟᱜ ᱫᱚ ᱪᱮᱫ ᱞᱮᱠᱟ
ᱫᱟᱜ ᱡᱟᱹᱲᱤ ᱫᱚ ᱦᱟᱸᱜᱼᱮ ᱫᱟᱜ ᱵᱟᱲᱟᱭᱮᱫ ᱜᱮᱭᱟ ᱢᱮᱱᱠᱷᱟᱱ ᱚᱱᱠᱟ ᱮᱠᱴᱟ ᱴᱷᱤᱠ ᱥᱟᱺᱦᱤᱡ ᱫᱚ ᱵᱟᱝ ᱜᱮ
ᱢᱟᱱᱮ ᱛᱷᱚᱲᱟ ᱛᱷᱚᱲᱟᱭ ᱫᱟᱜ ᱮᱜᱽᱻᱟ ᱡᱟᱹᱥᱛᱤ ᱫᱚ ᱵᱟᱝ
ᱦᱩᱸ
ᱛᱟᱦᱞᱮ ᱦᱟᱸᱜ ᱪᱟᱥ ᱠᱟᱹᱢᱤ ᱠᱚᱫᱚ ᱟᱹᱣᱨᱤ ᱞᱮ ᱮᱛᱚᱦᱚᱵᱽᱼᱟ ᱚᱱᱠᱟ ᱪᱮᱨᱞᱟ ᱥᱟᱺᱦᱤᱡᱽ ᱫᱚ ᱟᱯᱮ ᱥᱮᱫ ᱜᱮ ᱚᱠᱟ ᱞᱮᱠᱟ?
ᱟᱞᱮᱥᱮᱫ ᱫᱚᱭ ᱫᱟᱜ ᱮᱫ ᱠᱟᱱ ᱜᱮᱭᱟ᱾ ᱦᱚᱞᱟ ᱢᱟᱫᱷᱮᱨ ᱠᱷᱚᱡ ᱫᱚ ᱫᱟᱜ ᱫᱚ ᱰᱷᱮᱨ ᱜᱮ ᱟᱰᱤ ᱪᱟᱥ ᱠᱟᱹᱢᱤ ᱫᱚ ᱮᱦᱚᱵᱽ ᱠᱟᱱᱟ ᱠᱩ
ᱟᱪᱪᱷᱟᱻᱪᱷᱟ ᱛᱟᱦᱞᱮ ᱦᱟᱸᱜ ᱨᱚᱦᱚᱭ ᱠᱚᱫᱚ ᱯᱮ ᱮᱦᱚᱵᱽ ᱵᱟᱲᱟ ᱟᱠᱟᱫ ᱜᱮᱭᱟ ᱵᱟᱝ
ᱨᱚᱦᱚᱭ ᱫᱚ ᱮᱦᱚᱵᱽ ᱠᱟᱱᱟ ᱠᱩ ᱡᱟᱜᱮ ᱢᱤᱫ ᱵᱟᱨ
ᱟᱪᱪᱷᱟ ᱦᱳᱭ ᱛᱚ ᱚᱸ ᱛᱟᱦᱞᱮᱮ ᱪᱮᱫ ᱠᱚᱯᱮ ᱨᱚᱦᱚᱭ ᱵᱟᱲᱟᱭ ᱜᱮᱭᱟ ᱚᱱᱠᱟ ᱟᱯᱮ ᱚᱱᱛᱮ ᱫᱚ ᱦᱩᱲᱩ ᱠᱚ
ᱚ ᱱᱚᱛᱮ ᱫᱚ ᱦᱩᱲᱩ ᱠᱚ ᱨᱚᱦᱚᱭ ᱜᱮᱭᱟ ᱦᱩᱲᱩ ᱪᱟᱥ ᱫᱚ ᱵᱟᱨᱫᱷᱚᱢ ᱦᱩᱭᱩᱜᱼᱟ ᱟᱨ ᱚᱱᱟ ᱪᱷᱟᱲᱟ ᱫᱚ ᱥᱚᱵᱡᱤ ᱢᱮᱱᱟᱜᱼᱟ᱾
ᱚ ᱥᱚᱵᱡᱤ ᱠᱚ ᱪᱮᱫ ᱠᱚ
ᱥᱚᱵᱡᱤ ᱫᱚ ᱱᱚᱛᱮ ᱫᱚᱠᱚ ᱨᱚᱦᱚᱭᱟ ᱚᱱᱟ ᱠᱚᱸᱰᱷᱟ ᱢᱮᱱᱟᱜᱼᱟ ᱛᱟᱨᱯᱚᱨᱮ ᱵᱮᱸᱜᱟᱲ ᱦᱚᱛᱚᱫᱽ ᱠᱚ ᱦᱚᱛᱚᱫᱽ ᱵᱟᱲ
ᱟᱪᱪᱷᱟ ᱟᱪᱪᱷᱟ ᱛᱟᱦᱚᱞᱮ ᱦᱩᱲᱩ ᱫᱚ ᱵᱟᱨ ᱫᱷᱟᱣ ᱯᱮ ᱪᱟᱥ ᱛᱚ ᱢᱟᱱᱮ ᱞᱟᱹᱭᱮᱫ ᱟᱞᱤᱧ ᱦᱩᱲᱩ ᱫᱚ ᱦᱟᱸᱜ ᱵᱟᱨ ᱫᱷᱟᱣ ᱯᱮ ᱪᱟᱥᱟ ᱞᱟᱹᱭᱼᱟᱢ ᱛᱟᱦᱚᱞᱮ ᱫᱟᱜ ᱠᱚᱫᱚ ᱪᱮᱫ ᱞᱮᱠᱟ ᱢᱟᱱᱮ ᱪᱮᱫ ᱨᱮᱱᱟᱜ ᱫᱟᱜ ᱛᱮ ᱥᱮᱞᱳ ᱠᱚ ᱦᱮᱱᱟᱜ-ᱟ ᱥᱮ ᱠᱮᱱᱮᱞ ᱠᱚ ᱦᱮᱱᱟᱜ-ᱟ?
ᱠᱮᱱᱮᱞ ᱟᱨ ᱥᱮᱞᱳ ᱫᱚ ᱵᱟᱹᱱᱩᱜ ᱟᱠᱟᱫᱟ ᱰᱤᱯ ᱢᱮᱱᱟᱜ ᱠᱟᱫᱟ ᱱᱚᱛᱮ ᱫᱚ᱾
ᱟᱪᱪᱷᱟ ᱟᱪᱪᱷᱟ,
ᱰᱤᱜ ᱰᱤᱜᱤ ᱠᱟᱨᱮᱱ ᱛᱮ
ᱟᱞᱮ ᱥᱮᱡᱽ ᱫᱚ ᱦᱟᱸᱜ ᱚᱝ ᱠᱟ ᱫᱚ ᱪᱟᱥ ᱠᱚᱫᱚ ᱵᱟᱝ ᱦᱩᱭᱩᱜ ᱜᱮᱭᱟ ᱵᱟᱨ ᱫᱷᱟᱣ ᱫᱚ ᱦᱩᱲᱩ ᱠᱚᱫᱚ ᱢᱤᱜ ᱫᱷᱟᱣ ᱜᱮᱞᱮ ᱪᱟᱥ ᱜᱮᱭᱟ᱾ ᱛᱟᱞᱦᱮ ᱠᱷᱟᱱ ᱢᱟᱱᱮ ᱫᱟᱜ ᱠᱚᱨᱮᱱᱟᱜ ᱚᱝᱠᱟ ᱵᱚᱯ ᱤᱭᱟᱹ ᱠᱚ ᱵᱟᱹᱱᱩᱜᱼᱟ ᱥᱮ ᱵᱮᱵᱚᱥᱛᱷᱟ ᱠᱚ ᱱᱚᱛᱮ ᱫᱚ ᱦᱟᱸᱜ ᱥᱮᱨᱢᱟ ᱡᱟᱹᱲᱤ ᱵᱷᱚᱨᱥᱟ ᱜᱮ ᱡᱟᱦᱟᱸ ᱪᱤ ᱪᱟᱥ ᱚᱱᱟᱜ ᱜᱮ
ᱚᱸ
ᱦᱮᱸ ᱛᱚ
ᱛᱟᱞᱦᱮ ᱟᱹᱛᱩ ᱫᱤᱥᱚᱢ ᱢᱮᱱ ᱫᱤᱥᱚᱢ ᱠᱚ ᱢᱮᱱ ᱞᱮᱠᱷᱟᱱ ᱫᱚ ᱟᱯᱮ ᱫᱚ ᱚᱠᱟ ᱫᱤᱥᱚᱢ ᱯᱮ ᱯᱟᱲᱟᱜ ᱠᱟᱱᱟ?
ᱚ ᱟᱞᱮ ᱫᱚ ᱢᱩᱥᱤᱫᱟᱵᱟᱫᱽ᱾
ᱦᱮᱸ
ᱢᱩᱥᱤᱫᱟᱵᱟᱫᱽ
ᱟ ᱪᱟ ᱪᱟ ᱟᱪᱪᱷᱟ ᱾ ᱦᱳᱭ ᱚᱱᱟ ᱛᱮᱜᱮ ᱠᱟᱹᱴᱤᱡ ᱵᱷᱮᱜᱟᱨ ᱧᱚᱜ ᱤᱧ ᱵᱩᱡᱽ ᱮᱜᱼᱟ ᱤᱧ ᱢᱟ ᱵᱮᱝᱜᱚᱞ ᱠᱷᱚᱡᱽ ᱤᱧ ᱞᱟᱹᱭ ᱮᱜᱼᱟ᱾
ᱚ
ᱦᱩᱸ ᱛᱟᱞᱮ ᱟᱭᱢᱟ ᱜᱟᱱ ᱨᱚᱲ ᱠᱚᱫᱚ ᱵᱷᱮᱜᱟᱨᱚᱜ ᱜᱮ ᱛᱟᱵᱚᱱᱟ ᱥᱮ
ᱢᱩᱥᱤᱫᱟᱵᱟᱫᱽ ᱟᱯᱮ ᱫᱚ ᱚᱠᱟ?
ᱟᱞᱮ ᱫᱚ ᱦᱟᱸᱜ ᱵᱮᱝᱜᱚᱞ ᱞᱮ ᱯᱟᱲᱟᱜ ᱠᱟᱱᱟ᱾
ᱚᱸ
ᱚᱭᱮᱥᱴ ᱵᱮᱝᱜᱚᱞ ᱡᱟᱦᱟᱸ ᱫᱚ ᱯᱚᱪᱷᱤᱢ ᱵᱟᱝᱞᱟ᱾
ᱛᱟᱞᱦᱮ ᱟᱯᱮ ᱥᱮᱜ ᱫᱚ ᱟᱹᱣᱲᱤ ᱠᱟᱹᱢᱤ ᱠᱚᱫᱚ ᱟᱹᱣᱲᱤ ᱮᱦᱚᱰᱽᱜᱼᱟ᱾
ᱠᱟᱹᱢᱤ ᱠᱚ ᱦᱟᱸᱜ ᱮᱦᱚᱵᱽ ᱫᱚ ᱮᱦᱚᱵᱽ ᱵᱟᱲᱟ ᱟᱠᱟᱱ ᱜᱮᱭᱟ ᱢᱤᱫ ᱵᱟᱨ ᱫᱚ ᱟᱫᱚ ᱚᱱᱠᱟ ᱥᱟᱸᱜᱮ ᱥᱟᱺᱦᱤᱡᱽ ᱫᱚ ᱡᱟᱹᱥ ᱛᱤ ᱥᱟᱺᱦᱤᱡᱽ ᱫᱚ ᱟᱹᱣᱨᱤ ᱤᱭᱟᱹᱜᱼᱟ᱾ ᱢᱟᱱᱮ ᱠᱤᱪᱷᱩ ᱠᱤᱪᱷᱩ ᱜᱟᱱ ᱡᱟᱦᱟᱸᱭ ᱠᱚᱣᱟᱜ ᱫᱚ ᱫᱟᱜ ᱵᱟᱲᱟ ᱣᱟᱠᱟᱱ ᱜᱮᱭᱟ ᱦᱳᱭ ᱠᱷᱮᱛ ᱠᱚ ᱛᱟᱦᱞᱮ ᱩᱝ ᱩᱱᱠᱩ ᱠᱚ ᱦᱟᱸᱜ ᱫᱚ ᱨᱚᱦᱚᱭ ᱵᱟᱲᱟᱭᱮᱜ ᱜᱮᱭᱟ ᱠᱚ ᱢᱮᱱᱠᱷᱟᱱ ᱦᱟᱸᱜ ᱡᱟᱹᱥᱛᱤ ᱫᱚ ᱟᱹᱣᱨᱤ ᱱᱮᱸᱜ ᱮ ᱮᱦᱚᱵᱽᱚᱜ ᱠᱟᱱᱟ ᱟᱨᱠᱤ ᱟᱨᱟᱢᱵᱷᱚᱜ ᱠᱟᱱᱟ᱾
ᱟᱱᱠᱟᱱ ᱜᱤ ᱟᱞᱮᱥᱮᱜ ᱩᱱᱟᱹᱜ ᱡᱟᱹᱥᱛᱤ ᱫᱚ ᱵᱟᱝ ᱢᱤᱜ ᱵᱟᱨ ᱠᱚ ᱞᱟᱜᱟᱣ
ᱦᱮᱸ ᱟᱪᱪᱷᱟ ᱟᱪᱪᱷᱟ ᱦᱳᱭ ᱛᱚ᱾ ᱪᱮᱫ ᱞᱮᱠᱟ ᱵᱤᱱ ᱞᱟᱹᱭ ᱠᱮᱜᱼᱟ ᱛᱤᱱᱟᱜ?
ᱦᱩᱲᱩ ᱫᱚ ᱛᱤᱱᱟᱹᱜ ᱵᱟᱨ ᱫᱷᱚᱢ ᱪᱟᱥ ᱜᱮ
ᱵᱟᱝ ᱵᱟ ᱟᱞᱮ ᱫᱚ ᱦᱟᱸᱜ ᱢᱤᱜ ᱫᱷᱟᱣ ᱜᱮ ᱱᱚᱜᱼᱚᱭ ᱱᱤᱛᱚᱜ ᱜᱮ ᱡᱟᱦᱟ ᱱᱚᱣᱟ ᱵᱚᱨᱥ ᱥᱟᱵ ᱨᱮᱜᱮ ᱚᱝᱠᱟ ᱫᱟᱜ ᱠᱚᱨᱮᱱᱟᱜ ᱵᱮᱵᱚᱥᱛᱷᱟ ᱠᱚᱦᱚᱸ ᱵᱟᱹᱱᱩᱜᱼᱟ ᱥᱮ᱾ ᱛᱟᱞᱦᱮ ᱱᱤᱛᱚᱜ ᱱᱚᱜᱼᱚᱭ ᱱᱤᱭᱟᱹ ᱜᱮ᱾
ᱟᱯᱮ ᱥᱮᱫ ᱫᱚ ᱠᱮᱱᱮᱞ ᱠᱚ ᱢᱮᱱᱟᱜ ᱜᱮᱭᱟ ᱥᱮ ᱵᱟᱝ?
ᱦᱳᱭ ᱢᱮᱱᱟᱜ ᱜᱮᱭᱟ ᱠᱮᱱᱮᱞ ᱠᱚ ᱢᱮᱱᱟᱜ ᱜᱮᱭᱟ ᱰᱮᱢ ᱠᱚᱦᱚᱸ ᱢᱮᱱᱟᱜᱼᱟ᱾
ᱞᱟᱹᱴᱩ ᱞᱟᱹᱴᱩ᱾
ᱟᱞᱮ ᱥᱮᱜ ᱫᱚ ᱵᱟᱹᱱᱩᱜ ᱠᱟᱫᱟ ᱚᱱᱟ ᱠᱮᱱᱮᱞ ᱠᱚ ᱟᱨ ᱰᱮᱢ ᱠᱚᱫᱚ ᱦᱟᱸᱜ᱾
ᱟᱪᱪᱷᱟ ᱪᱟ ᱩᱸ
ᱟᱯᱮ ᱥᱮᱫ ᱵᱩᱨᱩᱻ ᱵᱩᱨᱩ ᱫᱤᱥᱚᱢ ᱥᱮ ᱵᱩᱨᱩ ᱠᱚ
ᱛᱚ ᱵᱩᱨᱩ ᱠᱚᱫᱚ ᱵᱟᱹᱱᱩᱜᱼᱟ ᱚᱱᱠᱟ ᱵᱤᱨ ᱠᱚ ᱦᱮᱱᱟᱜᱼᱟ ᱥᱚᱢᱟᱱ ᱵᱤᱨ ᱟᱨᱠᱤ᱾
ᱚ ᱵᱤᱨ
ᱦᱳᱭ ᱥᱟᱨᱡᱚᱢ ᱵᱤᱨ ᱠᱚ ᱡᱟᱹᱥᱛᱤ ᱜᱮ ᱦᱮᱱᱟᱜᱼᱟ᱾ ᱚᱝᱠᱟ ᱵᱩᱨᱩ ᱠᱚᱫᱚ ᱦᱟᱸᱜ ᱵᱟᱹᱱᱩᱜ ᱠᱟᱜᱼᱟ ᱟᱯᱮ ᱥᱮᱜ ᱜᱮ ᱚᱠᱟ ᱞᱮᱠᱟ ᱵᱤᱨᱵᱩᱨᱩ ᱠᱚ ᱛᱤᱱᱟᱹᱜ ᱜᱟᱱ?
ᱟᱞᱮ ᱥᱮᱜ ᱫᱚ ᱵᱤᱨ ᱦᱚᱸ ᱵᱟᱹᱱᱩᱜ ᱠᱟᱫᱟ ᱵᱩᱨᱩ ᱦᱚᱸ ᱵᱟᱹᱱᱩᱜᱼᱟ ᱥᱚᱢᱟᱱ ᱜᱮ᱾
ᱟᱪᱷᱟ ᱪᱟ
ᱛᱟᱞᱦᱮ ᱚᱝᱠᱟ ᱢᱮᱱᱞᱠᱷᱟᱱ ᱥᱟᱦᱟᱱ ᱥᱟᱠᱟᱢ ᱠᱚᱫᱚ ᱪᱮᱜ ᱠᱚᱛᱮᱯᱮ ᱤᱥᱤᱱ ᱵᱟᱲᱟᱭ ᱜᱮᱭᱟ ᱫᱟᱠᱟ ᱠᱚ?
ᱟᱫᱚ ᱥᱟᱱ ᱥᱟᱠᱟᱢ ᱫᱚ ᱚᱱᱟ ᱜᱚᱭᱴᱷᱟ ᱛᱮᱜᱮ ᱡᱟᱹᱥᱛᱤ ᱫᱚᱞᱮ ᱤᱥᱤᱱᱟ ᱟᱨ ᱫᱟᱨᱮ ᱢᱮᱱᱟᱜᱼᱟ ᱛᱟᱞᱮ ᱫᱟᱨᱮ᱾
ᱚ ᱢᱟᱱᱮ ᱥᱟᱨᱡᱚᱢ ᱫᱟᱨᱮ ᱠᱚᱫᱚ ᱛᱟᱞᱦᱮ ᱚᱱᱛᱮ ᱫᱚ ᱦᱟᱸᱜ ᱚᱱᱠᱟ ᱫᱚ ᱠᱷᱩᱵ ᱮᱠᱴᱟ ᱫᱚ ᱵᱟᱹᱱᱩᱜᱼᱟ ᱵᱟᱝ?
ᱵᱟᱝ ᱟᱞᱮ ᱱᱚᱛᱮ ᱥᱟᱨᱡᱚᱢ ᱫᱟᱨᱮ ᱫᱚ ᱵᱟᱹᱱᱩᱜ ᱠᱟᱫᱟ᱾ ᱟᱨ ᱵᱤᱨ ᱠᱚᱦᱚᱸ ᱞᱟᱹᱴᱩ ᱞᱟᱹᱴᱩ ᱫᱚ ᱵᱟᱹᱱᱩᱜ ᱟᱛᱚ ᱱᱚᱛᱮ ᱫᱚ᱾
ᱟᱪᱷᱟ ᱟᱪᱷᱟ ᱛᱟᱞᱦᱮ ᱚᱱᱠᱟ ᱯᱚᱨᱚᱵᱽ ᱠᱚ ᱪᱮᱫ ᱠᱚ ᱦᱩᱭᱩᱜᱼᱟ ᱟᱯᱮᱥᱮᱜ ᱫᱚ ᱵᱟᱦᱟ ᱥᱚᱨᱦᱟᱭ ᱠᱚ ᱦᱩᱭᱩᱜ ᱜᱮᱭᱟ ᱥᱮ ᱵᱟᱝ?
ᱟᱨ ᱵᱟᱦᱟ ᱥᱚᱨᱦᱟᱭ ᱫᱚ ᱦᱩᱭᱩᱜ ᱜᱮᱭᱟ ᱵᱟᱦᱟ ᱥᱟᱠᱨᱟᱛ
ᱟ ᱥᱟᱠᱨᱟᱛ ᱠᱚ ᱵᱟᱝ ᱛᱤᱥ ᱯᱮ ᱥᱚᱨᱦᱟᱭᱚᱜ ᱜᱮᱭᱟ ᱥᱟᱠᱨᱟᱛ ᱨᱮ?
ᱵᱟᱶ ᱥᱟᱠᱨᱟᱛ ᱫᱚ ᱛᱟᱭᱚᱢ ᱧᱚᱜ ᱥᱚᱨᱦᱟᱭ
ᱚ ᱥᱚᱨᱦᱟᱭ ᱫᱚ ᱪᱮᱜ ᱥᱚᱢᱚᱭ ᱯᱮ ᱥᱚᱨᱦᱟᱭᱚᱜ ᱛᱮ ᱚᱱᱛᱮ ᱫᱚ?
ᱦᱚᱸᱜᱼᱚᱭ ᱯᱚᱪᱤᱥᱮ ᱯᱳᱥ᱾
ᱚ ᱚ ᱟᱞᱮ ᱫᱚ ᱦᱟᱸᱜ ᱩᱱᱟᱹᱜ ᱟᱪᱷᱟ ᱪᱟ ᱦᱳᱭᱛᱚ ᱟᱞᱮ ᱱᱚᱛᱮ ᱫᱚ ᱦᱟᱸᱜ ᱟᱞᱮ ᱥᱮᱜ ᱫᱚ ᱠᱟᱹᱞᱤ ᱯᱩᱡᱟᱹ ᱨᱮᱠᱚ ᱥᱚᱨᱦᱟᱭᱚᱜ ᱠᱟᱱᱟ᱾
ᱚ ᱟᱯᱮ ᱫᱚ ᱫᱮᱵᱤ ᱫᱮᱵᱤ ᱯᱩᱡᱟᱹ ᱯᱚᱨ
ᱚᱜ ᱚᱜ ᱦᱳᱭ ᱦᱳᱭ
ᱪᱤᱠᱟ. ᱛᱮ ᱟᱯᱮ ᱫᱚ ᱩᱱᱟᱹᱜ ᱟᱯᱮ ᱟᱞᱮ ᱫᱚ ᱞᱟᱦᱟᱨᱮ ᱟᱯᱮ ᱫᱚ ᱛᱟᱭᱚᱢ?
ᱟᱫᱚ ᱚᱱᱠᱟ ᱜᱮ ᱟᱞᱮ ᱱᱚᱛᱮ ᱫᱚ᱾ ᱦᱳᱭ ᱟ ᱟᱫᱚ ᱵᱷᱮᱜᱟᱨ ᱜᱮᱭᱟ ᱥᱮ ᱥᱟᱱᱟᱢᱟᱜ ᱦᱚᱸ᱾
ᱦᱮᱸ
ᱟᱯᱮ ᱥᱮᱜ ᱟᱞᱮ ᱥᱮᱜ᱾ ᱟᱹᱰᱤ ᱛᱚᱯᱷᱟᱛ ᱛᱟᱞᱦᱮ ᱵᱟᱦᱟ ᱠᱚᱨᱮ ᱫᱚ ᱪᱮᱜ ᱞᱮᱠᱟ ᱦᱩᱭᱩᱜ ᱜᱮᱭᱟ ᱵᱟᱦᱟ ᱠᱚᱫᱚ ᱟᱯᱮ ᱥᱮᱜ ᱫᱚ?
ᱟᱞᱮ ᱟᱞᱮᱥᱮᱜ ᱫᱚ ᱵᱟᱦᱟ ᱫᱚ ᱵᱟᱨ ᱢᱟᱦᱟ ᱜᱮ ᱦᱩᱭᱩᱜᱼᱟ᱾
ᱟᱪᱷᱟ᱾
ᱯᱚᱨᱛᱷᱚᱢ ᱯᱟᱹᱦᱤᱞ ᱫᱤᱱ ᱫᱚ ᱩᱢ ᱢᱟᱦᱟ ᱩᱱ ᱦᱤᱞᱳᱜ ᱫᱚ ᱚᱲᱟᱜ ᱠᱚᱣᱟᱜ ᱜᱮᱡ ᱜᱩᱤᱜ ᱦᱩᱭᱩᱜᱼᱟ᱾ ᱠᱤᱪᱨᱤᱡ ᱠᱩ ᱥᱟᱯᱟ ᱟᱨ ᱚᱱᱟ ᱩᱝᱠᱩ ᱡᱟᱦᱟᱸᱭ ᱟᱛᱳ ᱨᱮᱱ ᱠᱩ ᱩᱝᱠᱩ ᱠᱚᱲᱟ ᱦᱚᱯᱚᱱ ᱠᱚᱫᱚ ᱡᱟᱦᱮᱨ ᱫᱟᱵ ᱠᱚ ᱪᱟᱞᱟᱜᱼᱟ᱾ ᱯᱟᱹᱦᱤᱞ ᱫᱤᱱ ᱫᱚ ᱟᱨ ᱫᱚᱥᱟᱨ ᱦᱤᱞᱟᱹᱜ ᱫᱚ ᱦᱟᱸᱜ ᱵᱚᱸᱜᱟ ᱵᱩᱨᱩ ᱩᱱ ᱦᱤᱞᱚᱜ ᱫᱚ ᱱᱟᱭᱠᱮ ᱤᱫᱤ ᱦᱩᱭᱩᱜᱼᱟ ᱱᱮᱜ ᱚᱛᱮ ᱪᱟᱨ
ᱚ ᱟᱨᱚ ᱛᱟᱨᱟᱥᱤᱧ ᱯᱮ ᱟᱹᱜᱩᱭ ᱭᱟ ᱵᱟᱝ?
ᱛᱟᱨᱟᱥᱤᱧ ᱫᱚ ᱵᱟᱝ ᱥᱮ ᱟᱹᱭᱩᱵ ᱵᱮᱞᱟ ᱥᱮᱜ ᱜᱤ
ᱦᱳᱭ ᱦᱳᱭ ᱦᱮᱸ ᱟᱹᱭᱩᱵ᱾
ᱟᱹᱭᱩᱵ ᱵᱮᱞᱟ᱾
ᱛᱟᱦᱞᱮ ᱡᱟᱦᱮᱨ ᱠᱚᱨᱮ ᱯᱮ ᱥᱚᱲᱮ ᱵᱟᱲᱟᱭ ᱜᱮᱭᱟ ᱥᱮ ᱵᱟ ᱟᱯᱮ ᱚᱱᱛᱮ ᱫᱚ?
ᱦᱮᱸ ᱪᱟᱥ ᱨᱚᱫᱚ ᱦᱩᱭᱩᱜ ᱜᱮᱭᱟ᱾
ᱮᱸ ᱟᱪᱟ ᱛᱟᱞᱦᱮ ᱪᱮᱫ ᱵᱟᱦᱟ ᱛᱮᱯᱮ ᱵᱟᱦᱟᱭ ᱜᱮᱭᱟ?
ᱟᱞᱮ ᱥᱮᱜ ᱢᱟ ᱟᱫᱚ ᱥᱟᱨᱡᱚᱢ ᱢᱟ
ᱦᱳᱭ ᱥᱟᱨᱡᱚᱢ ᱢᱟ ᱵᱟᱱᱩᱜ ᱦᱳᱭ᱾
ᱟᱫᱚ ᱞᱟᱦᱟ ᱛᱮᱫᱚ ᱱᱚᱛᱮ ᱫᱚ ᱦᱟᱸᱜ ᱟᱞᱮ ᱫᱚ ᱱᱤᱢ ᱵᱚᱞᱮ ᱵᱟᱦᱟᱭᱮᱜ ᱛᱟᱦᱮᱸᱱᱟ ᱟᱫᱚ ᱱᱮᱛᱟᱨ ᱫᱚ ᱦᱟᱱᱛᱮ ᱠᱷᱚᱡ ᱞᱮ ᱟᱹᱜᱩᱭ ᱫᱟ᱾
ᱟᱪᱷᱟ ᱪᱷᱟ ᱦᱳᱭᱛᱚ ᱵᱟᱠᱷᱟᱱ ᱧᱮᱞ ᱚ ᱦᱮᱸᱛᱚ ᱵᱟᱠ ᱧᱮᱞ ᱵᱟᱲᱟ ᱦᱩᱭ ᱠᱟᱱᱟ ᱟᱭᱢᱟ ᱜᱟᱱ ᱡᱟᱭᱜᱟ ᱠᱚᱨᱮ ᱡᱟᱦᱟᱸ ᱠᱚᱨᱮ ᱥᱟᱨᱡᱚᱢ ᱠᱚ ᱵᱟᱹᱱᱩᱜᱼᱟ᱾ ᱚᱱᱟ ᱠᱚᱨᱮ ᱫᱚ ᱦᱟᱸᱜ ᱱᱤᱢ ᱵᱟᱦᱟ ᱛᱮᱜᱮ ᱠᱚ ᱯᱟᱨᱚᱢᱮᱜᱼᱟ᱾
ᱟᱫᱚ ᱵᱟᱝ ᱛᱟᱦᱮᱸ ᱞᱮᱱ ᱠᱷᱟᱱ ᱫᱚ ᱚᱱᱠᱟᱜᱮ᱾
ᱦᱳᱭ ᱦᱳᱭ ᱪᱤᱠᱟᱹᱭᱟᱢ ᱵᱟᱢ ᱧᱟᱢ ᱠᱷᱟᱱ ᱫᱚ ᱠᱟᱹᱢᱤ ᱛᱚ ᱯᱟᱨᱚᱢ ᱞᱟᱜᱟᱜ-ᱟ ᱥᱮ᱾
ᱦᱮᱸ ᱦᱮᱸ᱾
ᱛᱟᱦᱚᱞᱮ ᱚᱞᱚᱜ ᱯᱟᱲᱦᱟᱣ ᱠᱚᱫᱚ ᱛᱤᱱᱟᱹᱜ ᱜᱟᱱᱮᱢ ᱢᱟᱲᱟᱝ ᱠᱟᱜ-ᱟ?
ᱱᱤᱛᱚᱜ ᱫᱚ ᱠᱚᱞᱮᱡᱽ ᱨᱮ ᱦᱟᱸᱜ᱾
ᱟᱪᱪᱷᱟ ᱟᱪᱪᱷᱟ᱾ ᱦᱳᱭ ᱛᱚ᱾
ᱚᱞᱚᱜ ᱯᱟᱲᱦᱟᱣ ᱫᱚ ᱦᱩᱭᱩᱜ ᱜᱮᱭᱟ ᱵᱟᱝ ᱚᱞᱚᱜ ᱯᱟᱲᱦᱟᱣ ᱞᱮᱱᱠᱷᱟᱡ ᱫᱚ
ᱦᱳᱭ ᱦᱳᱭ ᱥᱤᱠᱷᱱᱟᱹᱛ ᱢᱟ ᱞᱟᱹᱠᱛᱤ ᱠᱟᱱ ᱜᱮ ᱥᱤᱠᱷᱱᱟᱹᱛ ᱵᱮᱜᱟᱨ ᱪᱮᱫ ᱦᱚᱸ ᱚᱦᱚᱢ ᱪᱤᱠᱟᱹ ᱠᱮᱭᱟᱭ᱾ ᱡᱤᱭᱚᱱ ᱨᱮ ᱞᱟᱦᱟ ᱥᱮᱫ ᱮᱢ ᱢᱟᱲᱟᱝ ᱚᱜ-ᱟ ᱢᱮᱱᱠᱷᱟᱱ ᱡᱟᱦᱟᱱᱟᱜ ᱨᱮᱜᱮᱢ ᱟᱢᱟᱜ ᱥᱤᱠᱷᱱᱟᱹᱛ ᱫᱚ ᱞᱟᱹᱠᱛᱤᱜ ᱜᱮᱭᱟ᱾
ᱥᱤᱠᱷᱱᱟᱹᱛ ᱫᱚ ᱞᱟᱹᱠᱛᱤ ᱠᱟᱱ ᱜᱮᱭᱟ᱾
ᱟᱪᱪᱷᱟ ᱟᱪᱪᱷᱟ ᱦᱳᱭ ᱛᱚ ᱛᱟᱦᱚᱞᱮ ᱚᱞᱚᱜ ᱯᱟᱲᱦᱟᱜ ᱫᱚ ᱵᱷᱟᱜᱤ ᱜᱮ ᱦᱟᱸᱜ ᱡᱟᱱᱤᱡ ᱪᱟᱞᱟᱜ ᱠᱟᱱᱟ?
ᱦᱮᱸ ᱵᱷᱟᱜᱤ ᱜᱮ ᱚᱞᱚᱜ ᱯᱟᱲᱦᱟᱣ ᱫᱚ᱾
ᱚ ᱦᱮᱸ ᱛᱚ᱾ ᱟᱪᱪᱷᱟ ᱛᱟᱦᱞᱮ ᱛᱤᱱᱟᱹᱜ ᱫᱤᱱ ᱜᱟᱱᱮᱢ ᱦᱩᱭᱩᱜ ᱦᱮᱸ?
ᱪᱤᱠᱟᱨᱮ?
ᱦᱮᱞᱳ ᱞᱟᱹᱭᱟᱹᱧ ᱛᱤᱱᱟᱹᱜ ᱫᱤᱱ ᱜᱟᱱ ᱛᱟᱞᱮᱢ ᱦᱩᱭᱩᱜ ᱠᱟᱱᱟ ᱱᱚᱣᱟ ᱨᱮ ᱠᱟᱹᱢᱤᱭᱮᱫ ᱟᱢ ᱱᱚᱝᱠᱟ?
ᱦᱳᱭ ᱱᱚᱣᱟ ᱨᱮ ᱟᱞᱤᱧ ᱫᱤᱱ ᱫᱚ ᱵᱟᱝ, ᱢᱤᱫ ᱢᱟᱥ ᱜᱟᱱ ᱦᱩᱭᱩᱜ ᱠᱟᱱᱟ᱾
ᱟᱪᱪᱷᱟ ᱪᱷᱟ ᱦᱳᱭ ᱛᱚ᱾
ᱚᱞᱚᱜ ᱯᱟᱲᱦᱟᱣ ᱥᱟᱶ ᱥᱟᱶᱛᱮ ᱟᱨᱦᱚᱸ ᱠᱟᱹᱢᱤ ᱦᱚᱸ ᱦᱩᱭᱩᱜ ᱜᱮᱭᱟ᱾
ᱦᱳᱭ ᱦᱳᱭ ᱠᱟᱹᱢᱤ ᱡᱷᱚᱛᱚ ᱜᱮ ᱧᱮᱞ ᱦᱩᱭᱩᱜ-ᱟ᱾ ᱚᱞᱚᱜ ᱯᱟᱲᱦᱟᱣ ᱦᱚᱸ ᱧᱮᱞ ᱦᱩᱭᱩᱜ ᱠᱟᱱ ᱥᱟᱶᱛᱮ ᱟᱵᱚ ᱠᱟᱹᱢᱤ ᱠᱚᱦᱚᱸ ᱥᱮ ᱱᱚᱝᱠᱟ, ᱡᱟᱜᱮ ᱱᱤᱡᱮᱨᱟᱜ ᱠᱷᱚᱨᱪᱟ ᱠᱚᱦᱚᱸ ᱪᱟᱞᱟᱜ ᱞᱮᱠᱟ ᱠᱤᱪᱷᱩ ᱫᱚ ᱧᱟᱢᱚᱜ ᱠᱟᱱ ᱜᱮᱭᱟ ᱥᱮ, ᱛᱟᱦᱞᱮ ᱱᱚᱛᱮ ᱦᱚᱸ ᱴᱟᱭᱤᱢ ᱫᱚ ᱮᱢᱟᱜ ᱜᱮ ᱞᱟᱜᱟᱜ-ᱟ᱾
ᱦᱩᱸ᱾
ᱦᱮᱸ ᱛᱚ᱾ ᱛᱟᱦᱚᱞᱮ ᱚᱱᱠᱟ ᱢᱮᱱ ᱞᱮᱠᱷᱟᱱ ᱡᱟᱦᱟᱸ ᱫᱚ ᱚᱞᱪᱤ ᱠᱤᱭᱩᱟᱨᱥᱤ ᱟᱯᱮ ᱥᱮᱫ ᱫᱚ ᱚᱠᱟᱞᱮᱠᱟ ᱚᱱᱟᱛᱮ ᱚᱞᱚᱜ ᱯᱟᱲᱦᱟᱣ ᱥᱮ ᱤᱥᱠᱩᱞ ᱠᱚᱞᱮᱡᱽ ᱠᱚᱨᱮᱱᱟᱜ ᱡᱟᱦᱟᱸ ᱥᱩᱵᱤᱫᱷᱟ ᱠᱚ? ᱚᱠᱟ ᱞᱮᱠᱟ ᱦᱮᱱᱟᱜ-ᱟ?
ᱟᱞᱮ ᱥᱮᱫ ᱫᱚ ᱥᱠᱩᱞ ᱠᱚᱞᱮᱡᱽ ᱵᱚᱞᱮ ᱚᱞ ᱪᱤᱠᱤ ᱨᱮᱱᱟᱜ ᱫᱚ ᱤᱥᱠᱩᱞ ᱠᱚᱫᱚ ᱩᱱᱟᱹᱜ ᱥᱩᱵᱤᱫᱷᱟ ᱫᱚ ᱵᱟᱹᱱᱩᱜ ᱠᱟᱫᱟ ᱛᱷᱚᱲᱟ ᱜᱮᱭᱟ ᱠᱚᱢ ᱜᱮᱭᱟ ᱟᱨ
ᱟᱨ
ᱚᱱᱟ ᱟᱞᱮ ᱱᱚᱰᱮ ᱫᱚ ᱵᱟᱨᱭᱟ ᱜᱮ ᱤᱥᱠᱩᱞ ᱫᱚ ᱢᱮᱱᱟᱜ ᱟᱠᱟᱫᱟ
ᱟᱪᱪᱷᱟ ᱟᱪᱪᱷᱟ
ᱟᱫᱚ ᱚᱞ ᱯᱟᱲᱦᱟᱣ ᱠᱚᱫᱚ ᱵᱷᱟᱜᱮ ᱜᱮ ᱪᱟᱞᱟᱜ ᱠᱟᱱᱟ ᱤᱥᱠᱩᱞ ᱠᱚᱨᱮ ᱫᱚ ᱴᱷᱤᱠ-ᱴᱷᱟᱠ ᱜᱮᱠᱚ ᱠᱞᱟᱥ ᱮᱫ ᱠᱚᱣᱟ ᱟᱫᱚ ᱱᱤᱛᱳᱜ ᱫᱚ ᱟᱵᱚ ᱱᱚᱣᱟ ᱥᱟᱱᱛᱟᱞᱤ ᱢᱤᱰᱤᱭᱟᱢ ᱨᱮᱫᱚ ᱱᱤᱛᱚᱜ ᱫᱚ ᱦᱟᱸᱜ ᱢᱟᱪᱮᱫ ᱠᱚ ᱟᱹᱰᱤ ᱠᱚᱢ ᱵᱟᱠᱚ ᱧᱟᱢᱚᱜ ᱠᱟᱱᱟ ᱢᱟᱪᱮᱫ ᱠᱚ
ᱦᱳᱭ ᱦᱳᱭ ᱢᱟᱪᱮᱫ ᱠᱚᱦᱚᱸ ᱵᱟᱠᱚ ᱧᱟᱢᱚᱜ ᱠᱟᱱᱟ ᱥᱮ ᱚᱱᱠᱟ ᱞᱮᱠᱟ ᱢᱟᱪᱮᱫ ᱠᱚ ᱱᱤᱭᱳᱜ ᱠᱚ ᱵᱟᱝ ᱦᱩᱭᱩᱜ ᱠᱟᱱᱟ ᱥᱮ ᱡᱩᱫᱤᱭᱳ ᱢᱤᱫ ᱵᱟᱨ ᱦᱮᱱᱟᱜ ᱠᱚ ᱨᱮᱦᱚᱸ ᱚᱱᱠᱟ ᱟᱫᱚ ᱱᱤᱭᱳᱜ ᱵᱟᱭ ᱱᱤᱭᱳᱜ ᱞᱮᱠᱚ ᱠᱷᱟᱱ
ᱦᱳᱭ ᱟᱫᱚ ᱪᱤᱠᱟᱛᱮ ᱢᱟᱪᱮᱫ ᱵᱟᱠᱚ ᱦᱩᱭᱩᱜ ᱠᱟᱱᱟ
ᱵᱟᱝ ᱵᱟᱝ ᱦᱮᱸ ᱟᱞᱮ ᱥᱮᱫ ᱫᱚ ᱢᱮᱱ ᱞᱮᱠᱷᱟᱱ ᱫᱚ ᱦᱟᱸᱜ ᱚᱱᱠᱟ ᱫᱚ ᱮᱴ ᱮᱴᱠᱮᱸᱴᱚᱬᱮ ᱫᱚ ᱵᱟᱹᱱᱩᱜᱼᱟ ᱚᱱᱟ ᱥᱟᱱᱛᱟᱞᱤ ᱥᱮ ᱚᱞᱪᱤᱠᱤ ᱤᱫᱤ ᱠᱟᱛᱮᱫ ᱫᱚ ᱚᱱᱠᱟ ᱠᱟᱹᱴᱤᱡ ᱯᱨᱟᱭᱢᱟᱨᱤ ᱤᱥ ᱠᱩᱞ ᱠᱷᱚᱱᱟᱜ ᱥᱮ ᱦᱟᱭ ᱤᱥᱠᱩᱞ ᱠᱷᱚᱱᱟᱜ ᱥᱮ ᱠᱚᱞᱮᱡᱽ ᱥᱟᱱᱟᱢ ᱜᱚ ᱜᱚᱴᱟ ᱜᱮᱢ ᱧᱟᱢᱟ ᱥᱮ ᱚᱱᱠᱟ ᱡᱩᱫᱤᱢ ᱢᱮᱱᱟ ᱵᱟᱝᱞᱟ ᱢᱤᱰᱤᱭᱟᱢ, ᱤᱝᱞᱤᱥ ᱢᱤᱰᱤᱭᱟᱢ ᱞᱮᱠᱟ ᱚᱱᱠᱟ ᱥᱟᱱᱛᱟᱞᱤ ᱢᱤᱰᱤᱭᱟᱢ ᱦᱚᱸ ᱠᱚ ᱠᱷᱩᱞᱟᱹᱣ ᱟᱠᱟᱫ ᱜᱮᱭᱟ ᱟᱭᱢᱟ ᱜᱟᱱ ᱜᱮ ᱱᱚᱛᱮ ᱫᱚ᱾
ᱟᱸ ᱛᱟᱭ ᱫᱚ ᱱᱟᱯᱟᱭ ᱜᱤ ᱯᱟᱪ ᱢᱤᱜ ᱵᱤᱥᱚᱭ ᱨᱮᱱ ᱚᱱᱠᱟ ᱜᱤ ᱦᱩᱭᱩᱜ ᱢᱟ ᱜᱩᱴᱟ᱾
ᱦᱳᱭ ᱦᱳᱭ ᱾ ᱟᱭ
ᱴᱷᱤᱠ ᱜᱮᱭᱟ ᱛᱟᱦᱚᱞᱮ ᱚᱠᱛᱚ ᱦᱩᱭᱮᱱᱟ᱾
ᱦᱳᱭ ᱚᱠᱛᱚ ᱦᱚᱸ ᱟᱭᱢᱟ ᱜᱟᱱ ᱦᱩᱭᱱᱟ ᱛᱚ᱾ ᱮᱱᱨᱮᱦᱚ ᱚᱱᱠᱟ ᱜᱟᱞᱢᱟᱨᱟᱶ ᱦᱩᱭᱩᱜ -ᱟ᱾
ᱦᱳᱭ᱾